ᱦᱮᱞᱳ ᱜᱚᱝᱠᱮ ᱾
ᱦᱳᱭ ᱜᱚᱢᱠᱮ ᱾
ᱥᱟᱹᱜᱩᱱ ᱥᱤᱸᱜᱟᱹᱲ ᱜᱚᱢᱠᱮ ᱾
ᱦᱳᱭ ᱥᱟᱹᱜᱩᱱ ᱥᱤᱸᱜᱟᱹᱲ ᱜᱮ ᱾
ᱛᱟᱯᱚᱨᱮ ᱚᱠᱟ ᱞᱮᱠᱟ ᱱᱟᱯᱟᱭ ᱵᱟᱲᱟᱭ ᱜᱮᱭᱟᱵᱮᱱ ᱥᱮ?
ᱦᱳᱭ ᱜᱚᱝᱠᱮ ᱱᱤᱛ ᱜᱷᱟᱹᱲᱤᱡ ᱫᱚ ᱱᱟᱯᱟᱭ ᱜᱮ ᱵᱟᱲᱟᱭ ᱜᱮᱭᱟᱞᱤᱧ ᱾ ᱟᱹᱵᱤᱱ ᱚᱠᱟ ᱞᱮᱠᱟ ᱢᱮᱱᱟᱜ ᱵᱤᱱᱟ ᱮᱱᱛᱮ?
ᱦᱚᱸ ᱦᱚᱸ ᱟᱹᱞᱤᱧ ᱦᱚᱸ ᱦᱟᱜ ᱱᱤᱛ ᱜᱷᱟᱹᱲᱤᱡ ᱫᱚ ᱦᱟᱸᱜ ᱱᱟᱯᱟᱭ ᱵᱟᱲᱟ ᱜᱮ ᱦᱮᱱᱟᱜ ᱞᱤᱧᱟᱹ ᱾ ᱛᱟᱯᱚᱨᱮ ᱚᱲᱟᱜ ᱦᱚᱲ ᱠᱚ ᱪᱮᱫ ᱞᱮᱠᱟ ᱱᱟᱯᱟᱭ ᱵᱟᱲᱟ ᱜᱮᱛᱚ?
ᱦᱳᱭ ᱜᱚᱝᱠᱮ ᱚᱲᱟᱜ ᱦᱚᱲ ᱫᱚ ᱱᱤᱛ ᱜᱷᱟᱹᱲᱤᱡ ᱫᱚ ᱱᱟᱯᱟᱭ ᱵᱟᱲᱟ ᱜᱮ ᱟᱫᱚ ᱠᱟᱹᱴᱤᱡᱼᱼᱼ ᱱᱚᱭ ᱟᱫᱚ ᱫᱟᱜ ᱨᱮᱭᱟᱲ ᱠᱚ ᱠᱟᱹᱴᱤᱡ ᱟᱫᱚ ᱮᱢᱟᱼᱼᱼ ᱠᱷᱩ-ᱜ ᱢᱟᱸᱫᱟ ᱠᱚᱫᱚ ᱟᱨᱠᱤ ᱧᱟᱢ ᱵᱟᱲᱟ ᱟᱠᱟᱫ ᱠᱚᱣᱟ ᱚᱲᱟᱜ ᱦᱚᱲ ᱠᱚᱜᱮ᱾
ᱟ
ᱦᱩᱭᱩᱜ ᱢᱟ ᱛᱟᱯᱮ ᱥᱮᱨᱢᱟ ᱡᱟᱹᱲᱤ ᱫᱟᱜ ᱛᱚ ᱦᱳᱭ ᱟᱫᱚ ᱪᱮᱫ ᱵᱟᱠᱷᱟᱱ ᱫᱚ ᱮᱢᱱᱤ ᱚ ᱨᱩᱣᱟᱹ ᱦᱟᱹᱥᱩ ᱠᱚ ᱛᱮ ᱫᱚ ᱵᱟᱹᱱᱩᱜᱼᱟ᱾ ᱠᱟᱹᱴᱤᱡ ᱚᱱᱮ ᱢᱟᱸᱫᱟ ᱠᱚᱜᱮ ᱧᱟᱢ ᱵᱟᱲᱟ ᱟᱠᱟᱫ ᱠᱚᱣᱟ᱾ ᱛᱮᱦᱮᱧ ᱫᱚ ᱫᱚᱢᱮ ᱡᱩᱨ ᱫᱚ ᱵᱟᱝ
ᱟᱨ ᱛᱟᱯᱚᱨᱮ ᱨᱟᱱ ᱠᱚ ᱛᱟᱦᱞᱮ ᱦᱟᱛᱟᱣ ᱵᱟᱲᱟ ᱦᱩᱭᱠ ᱥᱮ ᱵᱟᱝ?
ᱨᱟᱱ ᱫᱚ ᱦᱳᱭ ᱜᱚᱝᱠᱮ ᱨᱟᱱ ᱫᱚ ᱟᱹᱜᱩ ᱵᱟᱲᱟ ᱦᱩᱭ ᱟᱠᱟᱱ ᱜᱮᱭᱟ ᱾ ᱮ ᱪᱟᱞᱟᱣ ᱦᱩᱭ ᱞᱮᱱᱟ ᱦᱟᱜ ᱛᱟᱨᱟᱥᱤᱧ ᱵᱮᱲᱟ ᱥᱮ ᱫᱚ᱾ ᱠᱟᱹᱴᱤᱡ ᱮᱢ ᱫᱚᱠᱚ ᱮᱢ ᱵᱟᱲᱟ ᱟᱠᱟᱫ ᱜᱮᱭᱟ ᱦᱟᱸᱜ ᱛᱚ ᱡᱚᱢ ᱵᱟᱲᱟ ᱠᱟᱛᱮᱫ ᱫᱟᱠᱟ ᱠᱚ ᱡᱚᱢ ᱵᱟᱲᱟ ᱠᱟᱛᱮᱫ ᱨᱚᱲ ᱠᱚᱫᱚ ᱠᱚ ᱡᱚᱢ ᱵᱟᱲᱟᱭ ᱠᱟᱫᱟ ᱦᱟᱜ ᱾
ᱦᱩᱸᱻ ᱦᱩᱸᱻ
ᱦᱳᱭ ᱜᱤᱛᱤᱡ ᱵᱟᱲᱟ ᱟᱠᱟᱱ ᱜᱮᱭᱟ ᱚᱲᱟᱜ ᱦᱚᱲ ᱠᱚᱫᱚ ᱟᱞᱤᱧ ᱜᱮ ᱵᱟᱦᱨᱮᱼᱼᱼ ᱟᱧ ᱚᱲᱟᱜ ᱠᱩᱫᱟᱹᱢ ᱥᱮᱜ ᱨᱮ
ᱢᱮᱱ ᱫᱟᱞᱤᱧ ᱛᱟᱦᱚᱞᱮ ᱫᱟᱜ ᱠᱚᱫᱚ ᱪᱮᱫ ᱞᱮᱠᱟ ᱫᱟᱜ ᱵᱟᱲᱟᱭᱮᱫᱟ?
ᱟ ᱦᱳᱭ ᱜᱚᱝᱠᱮ ᱫᱟᱜ ᱠᱚᱫᱚ ᱵᱷᱟᱜᱮ ᱫᱟᱜ ᱮ ᱼᱟᱭ ᱯᱨᱟᱭ ᱞᱟᱹᱭ ᱜᱟᱱᱚᱜᱼᱟ᱾ ᱟᱥᱟᱲ ᱵᱚᱸᱜᱟ ᱛᱚ ᱫᱤᱱᱜᱮ ᱢᱟᱱᱮ ᱟᱥᱟᱲ ᱵᱚᱸᱜᱟ ᱠᱷᱟᱱ ᱜᱮ ᱫᱚᱢᱮ ᱡᱟᱹᱯᱩᱫ ᱫᱤᱱ ᱵᱚᱱ ᱞᱟᱹᱭᱮᱫᱟ ᱟᱵᱚ ᱫᱚ ᱾
ᱦᱩᱻᱸ
ᱟᱫᱚ ᱦᱚᱭ ᱚᱱᱠᱟ ᱞᱮᱠᱟ ᱜᱮ ᱦᱚᱸᱜ ᱫᱟᱜ ᱫᱚ ᱵᱷᱟᱜᱤ ᱜᱮ ᱫᱟᱜ ᱮᱫᱟᱭ ᱵᱟᱝ ᱫᱟᱜ ᱫᱚ ᱵᱟᱝ᱾ ᱢᱟᱱᱮ ᱟᱨᱠᱤ ᱥᱮᱛᱟᱜ ᱦᱚᱸ ᱢᱤᱫ ᱵᱮᱲᱟᱭ ᱡᱚᱨᱚᱣᱟ-ᱜ ᱠᱟᱱ ᱠᱟᱹᱴᱤᱡ ᱮ ᱯᱷᱟᱠᱟᱼᱼᱼ ᱫᱟᱭᱫᱟ ᱟᱫᱚ ᱡᱚᱨᱣᱟᱜ ᱠᱟᱱᱟᱠᱤ ᱟᱹᱭᱩᱵ ᱛᱚᱨᱟ ᱨᱮᱦᱚᱸᱭ ᱡᱚᱨᱣᱟᱜ ᱠᱟᱱ᱾ ᱟᱨ ᱥᱮᱛᱟᱜ ᱫᱚ ᱵᱟᱝᱟᱭ ᱡᱚᱨᱟᱜ ᱠᱟᱱᱟ ᱢᱮ ᱥᱤᱧ ᱫᱚ ᱠᱟᱹᱴᱤᱡ ᱮ ᱯᱷᱟᱴ ᱠᱟᱜ ᱠᱟᱱᱟ᱾
ᱟᱪᱪᱷᱟ ᱢᱮᱱᱫᱟᱞᱤᱧ ᱛᱟᱦᱚᱞᱮ ᱫᱟᱜ ᱢᱟᱭ ᱫᱟᱜ ᱵᱟᱲᱟᱭᱮᱫ ᱜᱮ ᱾ ᱟᱞᱮᱥᱮᱱ ᱦᱚᱸ ᱟᱯᱮᱥᱮᱱ ᱦᱚᱸ ᱟᱫᱚ ᱱᱚᱣᱟ ᱫᱟᱜ ᱨᱮ ᱢᱮᱱᱫᱟᱞᱤᱧ ᱦᱟᱹᱠᱩ ᱠᱚᱫᱚ ᱪᱮᱫ ᱞᱮᱠᱟ ᱯᱮ ᱥᱟᱵ ᱨᱟᱠᱟᱵ ᱵᱟᱲᱟᱜ ᱠᱟᱱᱟ ᱠᱚ ᱥᱮ ᱵᱟᱝ? ᱜᱟᱹᱰᱭᱟᱹ ᱠᱚᱨᱮ ᱠᱷᱚᱱ ᱥᱮ ᱜᱟᱰᱟ ᱠᱚᱨᱮ ᱠᱷᱚᱱ
ᱦᱟᱹᱠᱩ ᱫᱚ ᱫᱚᱢᱮ ᱜᱮ ᱠᱚ ᱨᱟᱠᱟᱵ ᱠᱟᱱᱟ ᱵᱟᱝ ᱫᱚ ᱵᱟᱝ ᱤᱱᱠᱟᱹ ᱱᱩᱠᱩ ᱯᱩᱠᱷᱨᱤ ᱠᱚᱨᱮᱱ ᱦᱚᱸ ᱜᱟᱰᱟ ᱠᱚᱨᱮᱱ ᱠᱚ ᱦᱚᱸᱜ ᱨᱟᱠᱟᱵ ᱫᱚ ᱪᱮᱫ ᱜᱷᱩᱴᱩ ᱥᱮᱫ ᱫᱚᱠᱚ ᱨᱟᱠᱟᱵ ᱠᱟᱱᱟ ᱟᱫᱚ ᱦᱟᱸᱜ ᱜᱷᱩᱱᱤ ᱠᱚᱫᱚ ᱚᱰᱟᱣ ᱦᱩᱭᱩ ᱟᱠᱟᱱ ᱜᱮᱭᱟ ᱵᱟᱝ ᱫᱚ ᱵᱟᱝ ᱟᱫᱚ ᱱᱚᱜᱚᱭᱼᱼᱼᱼ ᱚᱱᱛᱮ ᱚᱰᱟᱣ ᱜᱮᱞᱤᱧ ᱪᱟᱞᱟᱣ ᱵᱟᱲᱟ ᱞᱮᱱᱟ ᱚᱱᱛᱮ ᱠᱷᱚᱱ ᱦᱮᱡ ᱠᱟᱛᱮᱫ ᱜᱮᱞᱤᱧ ᱫᱩᱲᱩᱵ ᱟᱠᱟᱱᱟ ᱠᱩᱰᱟᱹᱢ ᱥᱮᱫ ᱨᱮ᱾
ᱮᱸᱻ
ᱥᱮᱛᱟᱜ ᱵᱮᱲᱟ ᱦᱟᱸᱜ ᱪᱟᱞᱟᱜ ᱦᱩᱭᱩᱜᱼᱟ ᱟᱨᱠᱤ ᱵᱮᱨᱮᱫ ᱛᱚᱨᱟ ᱠᱟ ᱵᱷᱳᱨ ᱧᱚᱜ ᱛᱮ
ᱛᱟᱦᱚᱞᱮ ᱞᱤᱧ ᱢᱮᱱᱫᱟ ᱛᱟᱦᱚᱞᱮ ᱦᱟᱜ ᱵᱷᱟᱞᱤ ᱜᱮ ᱦᱟᱸᱜ ᱦᱟᱹᱠᱩ ᱠᱚᱫᱚ ᱦᱟᱸᱜ ᱡᱟᱹᱱᱤᱡ ᱥᱟᱵ ᱵᱟᱲᱟ ᱦᱩᱭᱩᱜ ᱠᱟᱱᱟ᱾
ᱵᱟᱝ ᱟᱸᱡᱚᱢ ᱴᱤᱭᱠᱟᱹ ᱞᱮᱱ ᱛᱟᱵᱮᱱᱟ ᱟᱨ ᱢᱤᱫ ᱫᱷᱟᱣ ᱞᱟᱹᱭ ᱵᱤᱱ᱾
ᱢᱮᱱᱫᱟᱞᱤᱧ ᱦᱟᱹᱠᱩ ᱠᱚᱫᱚ ᱛᱟᱦᱚᱞᱮ ᱦᱟᱜ ᱯᱮ ᱵᱷᱟᱜᱤ ᱜᱮᱯᱮ ᱥᱟᱵ ᱵᱟᱲᱟᱭᱮᱫ ᱠᱚᱣᱟ᱾
ᱵᱟᱝ ᱜᱚᱝᱠᱮ ᱨᱳᱲ ᱠᱟᱴᱟᱼᱜ ᱠᱟᱱ ᱛᱟᱵᱤᱱ ᱫᱚ!
ᱢᱮᱱᱫᱟᱞᱤᱧ ᱦᱟᱹᱠᱩ ᱠᱚ ᱫᱚ ᱦᱟᱸᱜ ᱱᱚᱝᱠᱟᱜᱮ ᱵᱷᱟᱜᱤ ᱯᱮ ᱥᱟᱵ ᱵᱟᱲᱟᱭᱮᱫ ᱠᱚᱣᱟ?
ᱦᱟᱹᱠᱩ ᱫᱚ ᱦᱩᱭᱩᱜ ᱠᱟᱱᱟ ᱱᱩᱠᱩ ᱥᱮᱬᱟ ᱦᱟᱹᱠᱩ ᱫᱚ ᱵᱟᱝ ᱱᱩᱠᱩ ᱱᱤᱭᱟᱹ ᱠᱚᱜᱮ ᱯᱚᱱᱟ ᱦᱟᱹᱠᱩ ᱠᱚᱜᱮ ᱦᱩᱰᱤᱧ ᱠᱚᱜᱮ ᱟᱨᱠᱤ ᱢᱟᱱᱮ ᱥᱮᱬᱟ ᱠᱚ ᱫᱚ ᱵᱟᱠᱚ ᱨᱟᱠᱟᱵ ᱠᱟᱱᱟ ᱟᱫᱚ ᱱᱮᱛᱟᱨ ᱫᱚ ᱦᱟᱸᱜ ᱟᱫᱚ ᱵᱮᱥᱤᱨ ᱵᱷᱟᱜᱽ ᱫᱚ ᱦᱩᱭᱩᱼᱜ ᱠᱟᱱᱟ ᱯᱩᱠᱷᱨᱤ ᱠᱚᱨᱮ ᱫᱚ ᱱᱟᱼᱼᱼᱼ ᱠᱷᱟᱱ ᱱᱮᱴ ᱫᱚᱠᱚ ᱮᱢ ᱠᱟᱜᱼᱟ ᱢᱟᱱᱮ ᱥᱮᱬᱟ ᱦᱟᱹᱠᱩ ᱡᱚᱛᱚ ᱜᱮ ᱟᱞᱩ ᱟᱞᱚ ᱠᱚ ᱨᱟᱠᱟᱵ ᱢᱟ ᱪᱮᱛᱟᱱ ᱥᱮᱫ ᱵᱟᱝ ᱠᱷᱟᱱ ᱱᱟᱜ ᱥᱮᱬᱟ ᱠᱚᱠᱚ ᱨᱟᱠᱟᱵ ᱞᱮᱠᱷᱟᱱ ᱡᱟᱦᱟᱸᱭ ᱠᱚ ᱰᱚᱵᱷᱟᱼᱜ ᱠᱚ ᱢᱮᱱᱟᱜ ᱛᱟᱠᱚᱣᱟ ᱩᱱᱠᱩ ᱢᱟ ᱞᱚᱥ ᱨᱮᱠᱚ ᱛᱟᱦᱮᱱᱟ ᱛᱚ ᱚᱱᱟᱛᱮ ᱢᱟᱨᱟᱝ ᱱᱮᱴ ᱠᱚᱫᱚ ᱠᱚ ᱮᱢ ᱟᱠᱟᱜᱼᱟ᱾ ᱱᱩᱠᱩ ᱯᱚᱱᱟ ᱯᱩᱴᱷᱤ ᱠᱚᱜᱮ ᱪᱟᱨᱟ ᱯᱚᱱᱟ ᱠᱚᱜᱮ ᱠᱚ ᱨᱟᱠᱟᱵ ᱵᱟᱲᱟᱭ ᱠᱟᱱᱟ!
ᱟᱪᱪᱷᱟᱼᱼ ᱛᱟᱦᱚᱞᱮ ᱪᱮᱫ ᱞᱮᱠᱟ ᱜᱟᱹᱰᱭᱟᱹ ᱠᱷᱚᱱ ᱥᱮ, ᱜᱟᱰᱟ ᱠᱷᱚᱱ ᱯᱮ ᱧᱟᱢ ᱠᱚᱜᱮᱭᱟ, ᱜᱟᱹᱰᱭᱟᱹ ᱠᱷᱚᱱ ᱜᱮᱛᱚ?
ᱵᱟᱝ, ᱵᱟᱝ, ᱟᱸᱡᱚᱢᱚᱜ ᱠᱟᱱ ᱛᱟᱹᱵᱤᱱᱟ ᱜᱚᱝᱠᱮ ᱠᱟᱹᱴᱤᱡ, ᱠᱟᱹᱴ
ᱟᱫᱚᱞᱤᱧ ᱢᱮᱱᱫᱟ, ᱜᱟᱹᱰᱭᱟᱹ ᱠᱚ ᱥᱮ ᱤᱭᱟᱹ ᱜᱟᱹᱰᱭᱟᱹ ᱞᱤᱧ ᱫᱟᱲᱮ ᱭᱟᱜ ᱮᱸ, ᱜᱟᱰᱟ ᱠᱚᱫᱚ ᱛᱤᱱᱟᱹᱜ ᱥᱟᱺᱜᱤᱧᱟ, ᱟᱯᱮ ᱴᱷᱮᱱ ᱠᱷᱚᱱ ᱫᱚ?
ᱵᱟᱝ ᱜᱚᱢᱠᱮ, ᱨᱚᱲ ᱢᱟ ᱠᱟᱴᱟᱜ ᱠᱟᱱ ᱛᱟᱵᱤᱱ ᱫᱚ?
ᱚ ᱢᱮᱱᱫᱟᱞᱤᱧ, ᱜᱟᱰᱟ ᱫᱚ ᱛᱤᱱᱟᱹᱜ ᱥᱟᱺᱜᱤᱧ ᱧᱚᱜᱼᱟ ᱟᱯᱮᱴᱷᱮᱱ ᱠᱷᱚᱱ ᱫᱚ?
ᱪᱮᱫᱟᱜ ᱜᱚᱝᱠᱮ ᱠᱟᱹᱴᱤᱡ, ᱴᱟᱣᱟᱨ ᱠᱚ ᱰᱤᱥᱴᱟᱵᱮᱫ ᱛᱟᱵᱤᱱᱟ?
ᱩᱠᱩᱨ ᱵᱟᱝ ᱟᱡᱚᱢ ᱞᱮᱱ ᱛᱟᱵᱤᱱᱟ ᱟᱵᱮᱱᱟᱜ ᱱᱤᱛᱚᱜ ᱫᱚ?
ᱵᱟᱝ ᱟᱸᱡᱚᱢ ᱞᱮᱱ ᱛᱟᱵᱤᱱᱟ ᱨᱚᱲ, ᱵᱮᱥᱴᱷᱤᱠ?
ᱚ ᱤᱭᱟᱹᱞᱤᱧ ᱞᱟᱹᱭᱮᱫ ᱛᱟᱦᱮᱸᱫ, ᱴᱟᱣᱟᱨ ᱠᱚ ᱰᱤᱥᱴᱟᱵ ᱮᱫ ᱛᱟᱵᱮᱱ ᱛᱟᱦᱮᱸᱫ, ᱱᱤᱛ ᱫᱚ ᱴᱷᱤᱠ ᱜᱮ ᱟᱸᱡᱚᱢᱚᱜ ᱠᱟᱱ ᱛᱟᱵᱤᱱᱟ᱾ ᱪᱮᱫ ᱵᱤᱱ ᱞᱟᱹᱭᱮᱫ ᱛᱟᱦᱮᱸᱱ ᱡᱮᱱᱚ?
ᱢᱮᱱᱫᱟᱞᱤᱧ ᱟᱯᱮᱴᱷᱮᱱ ᱠᱷᱚᱱ ᱫᱚ, ᱜᱟᱰᱟ ᱫᱚ ᱛᱤᱱᱟᱹᱜ ᱥᱟᱺᱜᱤᱧᱚᱜ ᱜᱮᱭᱟ?
ᱦᱳᱭ ᱜᱚᱝᱠᱮ ᱜᱟᱰᱟ ᱫᱚ, ᱠᱟᱹᱴᱤᱡ ᱥᱟᱺᱜᱤᱧ ᱧᱚᱜ ᱜᱮᱭᱟ᱾ ᱢᱟᱱᱮ ᱵᱟᱨ ᱠᱤᱞᱳᱢᱤᱴᱟᱨ ᱜᱟᱱ ᱦᱳᱭᱳᱜᱼᱟ, ᱫᱚᱢᱮ ᱜᱟᱰᱟ ᱥᱳᱨ ᱦᱚᱸ ᱵᱟᱝ᱾
ᱟᱪᱪᱷᱟ᱾
ᱟᱫᱚ ᱜᱟᱰᱟ ᱞᱟᱹᱭ ᱞᱮᱠᱷᱟᱱ ᱫᱚ, ᱮᱸ ᱟᱫᱚ ᱠᱮᱱᱮᱞ ᱨᱮᱱᱟᱜ ᱰᱷᱚᱲ ᱜᱮ, ᱱᱚᱛᱮ ᱦᱮᱡ ᱠᱟᱱᱟ ᱛᱚ᱾
ᱟᱪᱪᱷᱟ᱾
ᱦᱳᱭ ᱚᱱᱟ ᱜᱮ ᱠᱟᱹᱴᱤᱡ ᱥᱟᱺᱜᱤᱧ ᱫᱚ ᱥᱟᱺᱜᱤᱧ ᱜᱮᱭᱟ, ᱫᱤᱱ ᱥᱮᱱ ᱦᱮᱡ ᱛᱚ᱾ ᱵᱟᱹᱫᱽ ᱠᱚᱜᱮ ᱚᱱᱟ ᱫᱷᱟᱨᱮ ᱠᱚᱜᱮ ᱢᱮᱱᱟᱜᱼᱟ, ᱜᱟᱰᱟ ᱥᱳᱨ-ᱥᱳᱨ ᱠᱚᱨᱮ ᱜᱮ, ᱟᱥᱚᱞᱮ ᱫᱤᱱ ᱥᱮᱱ ᱥᱮᱱᱛᱮ ᱟᱫᱚ ᱚᱱᱠᱟ ᱫᱚ ᱵᱟᱝ ᱵᱩᱡᱷᱟᱹᱜᱼᱟ, ᱟᱫᱚ ᱡᱟᱦᱟᱸᱭ ᱟᱨᱠᱤ ᱱᱟᱣᱟ ᱦᱚᱲ ᱡᱩᱫᱤ ᱛᱮ ᱵᱟᱹᱫᱽ ᱫᱟᱬᱟᱱ ᱠᱚ ᱤᱫᱤ ᱦᱳᱭᱳᱜᱼᱟ, ᱟᱫᱚ ᱩᱱᱤ ᱫᱚ ᱞᱟᱹᱭᱟ ᱦᱮᱸ ᱱᱟᱹᱜ ᱥᱟᱹᱜᱤᱧ ᱛᱟᱯᱮ ᱵᱟᱫᱹᱫ ᱠᱚ, ᱚᱱᱠᱟ ᱠᱚ ᱞᱟᱹᱭᱟ᱾ ᱫᱚᱢᱮ ᱫᱚ ᱵᱟᱝ ᱥᱟᱜᱤᱧᱟ, ᱟᱫᱚ ᱠᱟᱛᱷᱟ ᱨᱮᱜᱮ ᱢᱮᱱᱟᱜ ᱟᱛᱚ ᱢᱟᱱᱮ ᱯᱟᱸᱪ ᱠᱤᱞᱳᱢᱤᱴᱟᱨ ᱨᱟᱥᱛᱟ ᱦᱚᱸ, ᱫᱤᱱ ᱦᱤᱞᱳᱜ ᱵᱚᱱ ᱥᱮᱱ ᱦᱤᱡᱼᱟ ᱩᱱᱫᱚ, ᱚᱱᱟ ᱫᱚᱵᱚᱱ ᱢᱚᱱᱮᱭᱟ ᱯᱮ ᱠᱤᱞᱳᱢᱤᱴᱟᱨ
ᱦᱳᱭ, ᱦᱳᱭ, ᱦᱳᱭ᱾ ᱟᱫᱚᱞᱤᱧ ᱢᱮᱱ ᱫᱟ, ᱟᱯᱮ ᱦᱚᱸ ᱜᱟᱰᱟ ᱢᱟᱛᱚ ᱵᱮᱱ ᱢᱮᱱᱫᱟ ᱫᱩ ᱠᱤᱞᱳᱢᱤᱴᱟᱨ ᱜᱟᱱ ᱥᱟᱺᱜᱤᱧ ᱨᱮ ᱮ ᱯᱩᱠᱷᱨᱤ ᱠᱚᱫᱚ, ᱛᱤᱱᱟᱹ ᱜᱟᱱ ᱥᱟᱺᱜᱤᱧ ᱨᱮ ᱛᱟᱦᱚᱞᱮ ᱦᱮᱱᱟᱜ ᱛᱟᱵᱮᱱᱟ?
ᱯᱩᱠᱷᱨᱤ ᱰᱚᱵᱷᱟᱜ ᱠᱚᱫᱚ, ᱚᱲᱟᱜ ᱥᱳᱨ ᱠᱚᱨᱮ ᱜᱮ ᱢᱮᱱᱟᱜᱼᱟ, ᱫᱚᱢᱮ ᱫᱚ ᱵᱟᱝ ᱥᱟᱺᱜᱤᱧᱟ ᱚᱲᱟᱜ ᱥᱳᱨ ᱠᱚᱨᱮ᱾ ᱚᱱᱠᱟ ᱯᱟᱸᱥᱥᱚ, ᱥᱟᱛᱥᱚ, ᱟᱴᱥᱚ, ᱢᱤᱴᱟᱨ ᱠᱚᱨᱮ ᱜᱮ ᱢᱮᱱᱟᱜ᱾
ᱡᱟᱦᱟᱸ ᱵᱤᱱ ᱢᱮᱱ ᱫᱟ ᱠᱮᱱᱮᱞ, ᱠᱮᱱᱮᱞ ᱫᱚ ᱛᱤᱱᱟᱹᱜ ᱥᱟᱺᱜᱤᱧ ᱧᱚᱜ ᱜᱮᱭᱟ?
ᱦᱳᱭ ᱠᱮᱱᱮᱞ ᱫᱚ, ᱵᱚᱨᱚᱧᱪᱚ ᱠᱟᱹᱴᱤᱡ ᱥᱟᱺᱜᱤᱧ ᱧᱚᱜ ᱜᱮᱭᱟ᱾ ᱮᱻ ᱱᱚ ᱠᱤᱞᱳᱢᱤᱴᱟᱨ ᱜᱟᱱ ᱦᱳᱭᱳᱜᱼᱟ ᱡᱟᱹᱱᱤᱡ ᱠᱮᱱᱮᱞ ᱫᱚ᱾
ᱟᱪᱪᱷᱟ, ᱟᱪᱪᱷᱟ᱾ ᱟᱨ ᱠᱮᱱᱮᱞ ᱨᱮ ᱛᱟᱦᱚᱞᱮ, ᱦᱟᱹᱠᱳ ᱠᱚ ᱦᱮᱡ ᱵᱟᱲᱟᱜ ᱜᱮᱭᱟ ᱥᱮ ᱵᱟᱝ ᱠᱮᱱᱮᱞ ᱫᱟᱜ ᱛᱮ?
ᱪᱮᱫ ᱵᱤᱱ ᱞᱟᱹᱭ ᱠᱮᱭᱟ ᱵᱟᱝ ᱟᱡᱚᱢ ᱴᱷᱤᱠᱞᱮᱱ?
ᱢᱮᱱᱫᱟᱞᱤᱧ ᱠᱮᱱᱮᱞ ᱫᱟᱜ ᱛᱮ ᱦᱟᱠᱳ ᱠᱚ, ᱦᱮᱡ ᱵᱟᱲᱟᱜ ᱜᱮᱭᱟ ᱠᱚ ᱥᱮ ᱵᱟᱝ?
ᱦᱳᱭ ᱜᱚᱝᱠᱮ ᱠᱚ ᱦᱤᱡᱩᱜ ᱜᱮᱭᱟ, ᱠᱮᱱᱮᱞ ᱫᱟᱜ ᱛᱮ ᱦᱟᱹᱠᱳ ᱜᱮ ᱢᱟᱱᱮ ᱥᱮᱬᱟ ᱦᱟᱹᱠᱳ ᱠᱚᱜᱮ ᱫᱷᱟᱹᱨ ᱫᱷᱟᱹᱨ ᱠᱚ ᱠᱚ ᱦᱤᱡᱩᱜᱼᱟ᱾ ᱢᱟᱱᱮ ᱥᱮᱬᱟ ᱦᱟᱹᱠᱳ ᱠᱚ ᱦᱤᱡᱩᱜᱼᱟ ᱟᱫᱚ ᱠᱮᱱᱮᱞ ᱫᱟᱜ ᱱᱟᱝᱠᱟ ᱠᱚ ᱥᱟᱵ ᱠᱚᱣᱟ, ᱡᱟᱦᱟᱸ ᱨᱮ ᱟᱨᱠᱤ ᱢᱟᱱᱮ ᱵᱨᱤᱡᱽ ᱠᱚ ᱛᱟᱦᱮᱸᱱᱟ᱾ ᱚᱱᱟ ᱵᱨᱤᱡᱽ ᱨᱮᱜᱮ ᱱᱟᱜᱠᱷᱟᱱ ᱚᱱᱟ, ᱤᱭᱟᱹ ᱠᱚᱫᱚᱞᱮ ᱫᱚᱦᱚ ᱠᱟᱜᱼᱟ ᱢᱟᱱᱮ ᱡᱟᱞ᱾ ᱢᱚᱥᱟᱨᱤ ᱠᱚ ᱡᱟᱛᱮ, ᱫᱚᱱ-ᱫᱚᱱ ᱠᱟᱛᱮᱫ ᱟᱨ ᱚᱱᱟ ᱢᱚᱥᱟᱨᱤ ᱠᱚᱨᱮ ᱠᱚ ᱨᱟᱠᱟᱵᱼᱟ, ᱟᱨᱠᱤ᱾
ᱟᱪᱪᱷᱟ᱾
ᱦᱳᱭ ᱟᱯᱮᱥᱱ ᱫᱚ ᱱᱚᱣᱟ ᱠᱮᱱᱮᱞ ᱠᱚ ᱵᱚᱞᱚ, ᱜᱟᱰᱟ ᱠᱚ ᱵᱚᱞᱚ ᱱᱤᱭᱟᱹ ᱠᱚᱫᱚ, ᱵᱟᱹᱱᱩᱜᱼᱟ ᱥᱮ ᱪᱮᱫ?
ᱦᱚᱸᱻ ᱢᱮᱱᱟᱜ ᱫᱚ ᱢᱮᱱᱟᱜ ᱜᱮᱭᱟ ᱛᱟᱯᱚᱨᱮ ᱢᱮᱱ ᱜᱟᱱᱚᱜᱼᱟ ᱠᱩᱞᱦᱤ ᱢᱩᱪᱟᱹᱫ ᱨᱮᱜᱮ ᱴᱤᱡ ᱞᱟᱹᱴᱩ ᱧᱚᱜ ᱥᱮᱬᱟ ᱥᱟᱸᱦᱤᱡ ᱵᱟᱸᱫᱽ ᱦᱮᱱᱟᱜ ᱛᱟᱞᱮᱭᱟ᱾ ᱟᱨ ᱜᱟᱰᱟ ᱦᱚᱸ ᱢᱮᱱᱟᱜ ᱛᱟᱞᱮᱭᱟ ᱛᱚ ᱜᱟᱰᱟ ᱫᱚ ᱜᱟᱰᱟ ᱚᱱᱠᱟ ᱞᱟᱹᱴᱩ ᱜᱟᱰᱟ ᱫᱚ ᱵᱟᱝ ᱠᱟᱱᱟ ᱦᱩᱰᱤᱧ ᱜᱮᱭᱟ ᱚᱱᱮ ᱡᱟᱦᱟᱸ ᱫᱚᱠᱚ ᱢᱮᱛᱟᱜᱼᱟ ᱥᱩᱴᱤᱭᱟᱹ᱾
ᱟᱪᱪᱷᱟ ᱟᱪᱪᱷᱟ
ᱟᱨ ᱞᱟᱹᱴᱩ ᱠᱮᱱᱮᱞ ᱠᱚᱦᱚᱸ ᱵᱟᱹᱱᱩᱜ ᱠᱟᱫᱟ ᱟᱞᱮ ᱥᱮᱱ ᱫᱚ᱾ ᱰᱮᱢ ᱠᱚᱦᱚᱸ ᱪᱟᱞᱟᱜ ᱦᱩᱭᱩᱜ ᱜᱮᱭᱟ ᱥᱟᱺᱜᱤᱧ ᱜᱮᱭᱟ ᱰᱮᱢ ᱠᱚᱫᱚ ᱢᱮᱱ ᱜᱟᱱᱚᱜᱼᱟ ᱥᱩᱨᱩ ᱫᱚ ᱵᱟᱹᱱᱩᱜ ᱜᱮᱭᱟ᱾ ᱛᱚᱵᱮ ᱦᱟᱸᱜ ᱵᱟᱸᱫᱽ ᱠᱚᱨᱮ ᱦᱚᱸ ᱦᱟᱹᱠᱩ ᱠᱚᱫᱚ ᱢᱮᱱᱟᱜ ᱠᱚᱛᱟᱞᱮ ᱜᱮᱭᱟ᱾ ᱛᱟᱨᱯᱚᱨᱮ ᱵᱟᱸᱫᱽ ᱨᱮ ᱦᱟᱹᱠᱩ ᱜᱮ ᱦᱟᱸᱜ ᱞᱮ ᱡᱚᱢ ᱵᱟᱲᱟ ᱠᱚᱣᱟ ᱟᱨ ᱜᱟᱰᱟᱨᱮ ᱡᱟᱦᱟᱸ ᱜᱟᱰᱟ ᱨᱮᱦᱚᱸ ᱧᱟᱢᱚᱜ ᱜᱮᱭᱟ ᱠᱚ ᱛᱚ ᱜᱟᱰᱟ ᱨᱮᱫᱚ ᱠᱚᱢ ᱵᱟᱸᱫᱽ ᱨᱮᱜᱮ ᱡᱟᱹᱥᱛᱤ᱾ ᱟᱨ ᱵᱟᱸᱫ ᱦᱚ ᱞᱟᱹᱴᱩ ᱧᱚᱜ ᱜᱮ ᱛᱟᱞᱮᱭᱟ ᱟᱫᱚ ᱮᱻᱱ ᱫᱤᱱ ᱫᱚ ᱡᱟᱦᱟᱸ- -ᱫᱟᱜ ᱠᱚ ᱠᱷᱮᱛ ᱠᱚᱨᱮ ᱠᱷᱚᱱ ᱟᱬᱜᱚᱱ ᱜᱮᱭᱟ ᱠᱷᱮᱛ ᱛᱤᱭᱟᱹᱨᱮ ᱵᱟᱸᱫ ᱨᱮ ᱟᱫᱚ ᱚᱱᱟ ᱰᱚᱝ ᱰᱚᱝ ᱛᱮ ᱦᱟᱸᱜ ᱟᱹᱰᱤ ᱜᱮ ᱦᱟᱹᱠᱩ ᱠᱚ ᱨᱟᱠᱟᱵ ᱵᱟᱲᱟᱭ ᱜᱮᱭᱟ᱾ ᱟᱨ ᱠᱷᱮᱛ ᱞᱮ ᱨᱟᱠᱟᱵ ᱫᱚᱦᱚ ᱠᱟᱠᱚ ᱜᱮᱭᱟᱞᱮ ᱟᱨ ᱚᱱᱟ ᱦᱟᱸᱜ ᱦᱟᱹᱠᱩ ᱨᱟᱠᱟᱵ ᱞᱮᱠᱷᱟᱡ ᱫᱚ ᱠᱷᱮᱛ ᱠᱚ ᱟᱲᱮ ᱵᱟᱲᱟ ᱠᱟᱛᱮᱫ ᱟᱨ ᱩᱸ ᱵᱟᱸᱫᱷ ᱛᱮᱫ ᱫᱟᱜ ᱞᱮ ᱟᱲᱟᱜ ᱠᱟᱜ ᱜᱮ ᱡᱮ ᱫᱟᱜ ᱠᱚ ᱠᱚᱢᱮᱱᱠᱷᱟᱱ ᱟᱫᱚ ᱦᱟᱹᱠᱩᱞᱮ ᱦᱟᱞᱟᱝ ᱵᱟᱲᱟ ᱠᱚᱜᱮᱭᱟ᱾ ᱧᱟᱢ ᱫᱚ ᱟᱹᱰᱤ ᱡᱟᱹᱥᱛᱤ ᱧᱚᱜ ᱜᱮ ᱦᱟᱸᱜ ᱠᱚ ᱧᱟᱢᱚᱜᱼᱟ᱾ ᱱᱤᱝᱠᱟᱹ ᱠᱟᱛᱮᱫ ᱜᱮᱞᱮ ᱥᱟᱵ ᱵᱟᱲᱟ ᱠᱚᱣᱟ ᱟᱨ ᱟᱲᱟᱜ ᱦᱟᱹᱠᱩ ᱢᱟᱛᱚ ᱦᱟᱸᱜ ᱩᱱᱠᱩ ᱵᱟᱸᱫᱽ ᱠᱚ ᱯᱮᱨᱮᱡ ᱠᱟᱛᱮ ᱡᱚᱠᱷᱚᱱ ᱦᱟᱸᱜ- -ᱵᱩᱞᱟᱹᱱᱚᱜ ᱜᱮᱭᱟ ᱥᱮ ᱵᱟᱱᱚᱜ ᱜᱮᱭᱟ ᱛᱚᱠᱷᱚᱱ- -ᱩᱰᱩᱠ ᱵᱟᱲᱟᱜ ᱜᱮᱭᱟ ᱠᱚ ᱧᱟᱢ ᱵᱟᱲᱟᱜ ᱜᱮᱭᱟ ᱠᱚ ᱢᱟᱨᱟᱝ ᱦᱟᱠᱩ ᱠᱚᱦᱚᱸ᱾
ᱦᱮᱸ
ᱛᱟᱦᱚᱞᱮ ᱪᱤᱞᱤ ᱦᱟᱹᱠᱩ ᱠᱚ?
ᱦᱟᱹᱠᱩ ᱟᱲᱟᱜ ᱫᱚ ᱚᱱᱟ ᱰᱚᱵᱷᱟᱜ ᱠᱚᱨᱮ ᱫᱚ ᱟᱲᱟᱜ ᱦᱩᱭᱩᱜ ᱜᱮᱭᱟ ᱢᱟᱱᱮ ᱱᱩᱠᱩ ᱥᱮᱬᱟ ᱦᱟᱹᱠᱩ ᱠᱚᱜᱮ ᱩᱱᱠᱩ ᱨᱩᱭ ᱠᱟᱛᱞᱟ ᱥᱟᱭ ᱯᱤᱱᱟ᱾ ᱵᱟᱝ ᱟᱸᱡᱚᱢᱚᱜ ᱠᱟᱱᱟ? ᱞᱟᱹᱭᱫᱤᱧ ᱱᱤᱛᱵᱤᱱ ᱟᱸᱡᱚᱢᱮᱜᱼᱟ?